ᱦᱮᱞᱳ
ᱦᱮᱸ ᱟᱸᱡᱚᱢᱚᱜ ᱠᱟᱱ ᱜᱮᱭᱟ᱾
ᱦᱳᱭ ᱞᱟᱹᱭ ᱵᱤᱱ᱾
ᱟᱵᱤᱱ ᱪᱮᱜ ᱠᱚᱵᱤᱱ ᱪᱤᱠᱟᱹ ᱵᱟᱲᱟᱭ ᱫᱟ?
ᱵᱷᱟᱹᱜᱤ ᱜᱮᱭᱟᱵᱤᱱ ᱛᱚ?
ᱦᱮᱸ ᱵᱷᱟᱹᱜᱤ ᱜᱮᱭᱟᱞᱤᱧ ᱟᱯᱟᱛᱛᱚ, ᱟᱹᱵᱤᱱ ᱜᱮ ᱪᱮᱜ ᱞᱮᱠᱟ ᱢᱮᱱᱟᱜ ᱠᱟᱜ ᱵᱤᱱᱟ?
ᱟᱞᱤᱧ ᱦᱚᱸ ᱱᱟᱯᱟᱭᱜᱮ ᱱᱤᱛ ᱫᱚ᱾
ᱡᱚᱢ ᱵᱟᱲᱟ ᱠᱚᱫᱚ ᱦᱳᱭ ᱠᱟᱱ ᱜᱮᱭᱟ ᱥᱮ ᱵᱟᱝ?
ᱟᱸ ᱡᱚᱢᱵᱟᱲᱟ ᱫᱚ ᱱᱤᱛ ᱫᱚ ᱵᱟᱝ ᱦᱳᱭ ᱠᱟᱱᱟ ᱳᱭ ᱛᱤᱠᱤᱱ ᱵᱮᱲᱟ ᱦᱳᱭ ᱠᱟᱱ ᱛᱮᱦᱮᱸᱜ᱾
ᱦᱮᱸ
ᱱᱤᱛ ᱫᱚ ᱵᱟᱝ ᱦᱩᱭ ᱠᱟᱱᱟ᱾
ᱟᱵᱤᱱ ᱥᱮᱜ ᱪᱟᱥ ᱠᱟᱹᱢᱤ ᱠᱚ ᱪᱮᱜ ᱞᱮᱠᱟ ᱮᱛᱚᱦᱚᱵ ᱠᱟᱱᱟ ᱥᱮ ᱵᱟᱝ? ᱥᱮ ᱯᱩᱨᱟᱹᱣ
ᱛᱚᱦᱚᱵ ᱠᱟᱱᱟ ᱢᱩᱪᱟᱹᱫ ᱦᱚᱨ ᱨᱮ ᱢᱮᱱᱟᱜᱼᱟ ᱢᱮᱱᱠᱷᱟᱱ ᱢᱩᱪᱟᱹᱫ ᱫᱚ ᱟᱹᱣᱨᱤ ᱢᱩᱪᱟᱹᱫᱚᱜᱼᱟ ᱫᱟᱜ ᱵᱟᱭ ᱫᱟᱜᱼᱮᱜ ᱠᱟᱱᱛᱮ᱾
ᱫᱟᱜ ᱡᱟᱹᱲᱤ ᱵᱟᱝ ᱮᱛᱚᱦᱚᱵ ᱟᱠᱟᱱ ᱜᱮᱭᱟ ᱦᱚᱸᱜᱼᱚᱭ ᱯᱩᱨᱟᱹ ᱞᱟᱹᱵᱤᱛᱚᱜ ᱠᱟᱱᱟ᱾
ᱟᱸ ᱟᱞᱮ ᱦᱚᱸ ᱚᱱᱠᱟᱜᱮ ᱯᱩᱨᱟᱹᱜ ᱞᱟᱹᱜᱤᱫᱚᱜ ᱠᱟᱱᱟ ᱢᱮᱱᱠᱷᱟᱱ ᱫᱟᱜ ᱦᱚᱛᱮᱜ ᱛᱮ ᱟᱴᱟᱠᱟ ᱢᱮᱱᱟᱜᱼᱟ ᱟᱫᱚ ᱵᱟᱭ ᱥᱮᱱ ᱫᱟᱲᱮᱜ ᱠᱟᱱᱟ᱾
ᱛᱮᱦᱮᱧ ᱚᱱᱛᱮ ᱫᱟᱜ ᱡᱟᱹᱲᱤ ᱠᱚ ᱦᱩᱭᱱᱟ ᱥᱮ ᱵᱟᱝ?
ᱛᱤᱦᱤᱧ ᱦᱮᱸ ᱛᱤᱠᱤᱱ ᱵᱮᱲᱟ ᱠᱟᱹᱴᱤᱡ ᱧᱩᱨ ᱞᱮᱱ ᱛᱟᱦᱮᱱᱟ ᱥᱮᱛᱟᱜ ᱵᱮᱞᱟ ᱠᱟᱹᱴᱤᱡ ᱟᱨ ᱱᱤᱛ ᱢᱟᱭ ᱥᱤᱛᱩᱝᱮᱜ ᱠᱟᱱ᱾
ᱚ ᱚᱝᱠᱟ ᱜᱮ᱾
ᱚᱱᱠᱟᱜᱮ ᱵᱟᱹᱫᱽ ᱠᱚ ᱡᱟᱸᱦᱟ ᱰᱟᱸᱜᱟ ᱰᱟᱸᱜᱟ ᱠᱚᱫᱚ ᱢᱮᱱᱟᱜ ᱜᱮᱭᱟ᱾
ᱦᱩᱸ ᱱᱚᱛᱮ ᱫᱟᱜ ᱠᱟᱫᱟ ᱠᱤᱪᱷᱩ ᱡᱟᱭᱜᱟ ᱠᱚᱨᱮᱜ ᱫᱚ ᱯᱟᱨᱚᱢ ᱵᱟᱝ ᱜᱟᱱᱚᱜ ᱠᱟᱱᱟ ᱨᱟᱥᱛᱟ ᱠᱚᱨᱮᱜ᱾
ᱦᱟᱸ
ᱦᱩᱸ
ᱟᱞᱮ ᱫᱚ ᱫᱟᱜ ᱫᱚ ᱚᱱᱠᱟ ᱫᱚ ᱵᱟᱭ ᱫᱟᱜ ᱟᱠᱟᱫᱟ ᱪᱮᱫᱟᱜ ᱥᱮ ᱟᱞᱮᱥᱮᱜ ᱫᱚ ᱚᱝᱠᱟ ᱤᱭᱟᱹ ᱦᱚᱸ ᱵᱚᱱᱱᱟ ᱦᱚᱸ ᱵᱟᱝ ᱦᱩᱭᱩᱜ ᱜᱮ ᱛᱟᱦᱮᱱᱟ᱾ ᱩᱱᱟᱹᱜ ᱴᱟ ᱫᱚ ᱵᱟᱭ ᱫᱟᱜᱽ ᱜᱮᱭᱟ ᱜᱟᱰᱟ ᱦᱚᱸ ᱚᱠᱟ ᱜᱷᱟᱹᱲᱤᱡ ᱯᱮᱨᱮᱡᱚᱜᱼᱟ ᱚᱠᱟ ᱜᱷᱟᱹᱲᱤᱡ ᱫᱚ ᱵᱟᱝ ᱯᱮᱨᱮᱡᱚᱜᱼᱟ᱾
ᱦᱩᱸ
ᱟᱞᱮᱥᱮᱜ ᱫᱚ ᱫᱷᱤᱨᱤ ᱚᱛ ᱠᱟᱱᱟ ᱥᱮ ᱡᱷᱚᱛᱚᱭ ᱚᱨ ᱠᱮᱜ ᱜᱮ᱾
ᱱᱚᱛᱮ ᱚᱝᱠᱟ ᱜᱮ ᱟᱨᱠᱤ ᱱᱚᱠᱟ ᱱᱚᱜᱼᱚᱭ ᱠᱤ ᱦᱚᱸᱜᱼᱚᱭ ᱵᱟᱨᱥᱤᱧ ᱯᱮ ᱢᱟ ᱴᱟᱱᱟᱭ ᱫᱟᱜ ᱠᱮᱫᱟᱥᱮ ᱚᱱᱟ ᱠᱷᱟᱹᱛᱤᱨ ᱟᱨᱠᱤ ᱚᱱᱮ ᱠᱤᱪᱷᱩ ᱨᱟᱥᱛᱟ ᱠᱚ ᱟᱨᱠᱤ ᱠᱮᱜ ᱫᱷᱚᱨᱟᱱ ᱴᱟᱭᱤᱯ ᱜᱮᱭᱟ᱾ ᱚᱱᱟ ᱠᱚᱨᱮ ᱟᱨᱠᱤ ᱯᱟᱨᱚᱢ ᱵᱟᱝ ᱜᱟᱱᱚᱜ ᱠᱟᱱᱟ᱾
ᱳ ᱟᱞᱮᱫᱚ ᱚᱱᱠᱟ ᱫᱚ ᱱᱟᱜ ᱠᱷᱟᱱ ᱟᱭᱨᱤ ᱫᱟᱜᱟᱭ ᱪᱮᱫᱟᱜ ᱥᱮ ᱫᱟᱜ ᱫᱚᱭ ᱫᱟᱜ ᱠᱟᱜ ᱨᱮᱦᱚᱸ ᱚᱝᱠᱟ ᱫᱚ ᱵᱟᱝᱟ᱾ ᱫᱟᱜᱼᱮᱜ ᱠᱟᱱᱟᱭ ᱦᱟ ᱠᱟᱹᱴᱤᱡ ᱠᱟᱹᱴᱤᱡ ᱫᱟᱜ ᱮᱫᱟᱭ ᱟᱵᱟᱨ ᱵᱚᱱᱫ ᱮᱫᱟᱭ ᱟᱵᱟᱨᱮ ᱫᱟᱜ ᱠᱮᱫᱟ ᱚᱝᱡᱟ ᱠᱟᱛᱮᱜ ᱟᱫᱚ ᱚᱱᱟ ᱫᱚ ᱫᱟᱜ ᱫᱚ ᱵᱟᱝ ᱛᱮᱸᱦᱮ ᱟᱴᱠᱟᱜ ᱠᱟᱱᱟ᱾
ᱟᱨ ᱛᱟᱦᱞᱮ ᱚᱱᱛᱮ ᱪᱟᱥᱵᱟᱥ ᱠᱚ ᱪᱮᱜ ᱞᱮᱠᱟ ᱦᱩᱭᱩᱜ ᱜᱮᱭᱟ ᱢᱟᱱᱮ ᱵᱟᱨ ᱥᱤᱡᱤᱱ ᱥᱮ ᱢᱤᱜ ᱥᱤᱡᱤᱱ ᱦᱩᱭᱩᱜ ᱜᱮᱭᱟ?
ᱥᱤᱡᱤᱱ ᱜᱮ ᱟᱞᱮ ᱫᱚ᱾
ᱟ ᱢᱤᱜ ᱥᱤᱡᱤᱱ ᱜᱮ᱾
ᱦᱮᱸ
ᱪᱮᱜ ᱯᱮ ᱪᱟᱥ ᱜᱮᱭᱟ ᱥᱩᱫᱩ ᱦᱩᱲᱩ ᱜᱮ ᱥᱮ
ᱦᱮᱸ ᱱᱤᱛ ᱚᱠᱛᱚ ᱫᱚ ᱦᱩᱲᱩ ᱠᱚ ᱡᱚᱱᱰᱨᱟ ᱠᱚ ᱟᱨ ᱚᱱᱟ ᱨᱟᱢᱲᱟ ᱠᱚ ᱜᱚᱰᱟ ᱨᱮᱭᱟᱜ ᱡᱟᱠ ᱠᱤᱪᱷᱩ ᱦᱩᱭᱩᱜ-ᱟ, ᱥᱚᱵᱽᱡᱤ ᱠᱚ ᱚᱱᱟ ᱠᱚᱠᱚ ᱪᱟᱥ ᱛᱟᱸᱦᱮᱜ-ᱟ᱾ ᱢᱩᱜ ᱨᱟᱢᱲᱟ ᱨᱟᱦᱮᱲ᱾
ᱞᱟᱹᱭ ᱫᱟᱹᱞᱤᱧ ᱡᱮ ᱥᱚᱵᱽᱡᱤ ᱠᱚᱫᱚ, ᱪᱮᱫ ᱥᱚᱵᱽᱡᱤ ᱠᱚᱯᱮ ᱨᱚᱦᱚᱭ ᱵᱟᱲᱟᱭ ᱜᱮᱭᱟ?
ᱥᱚᱵᱽᱡᱤ ᱫᱚ ᱳᱭ ᱤᱭᱟᱹ ᱜᱮ ᱴᱚᱢᱮ ᱴᱳ ᱮᱭ ᱵᱮᱸᱜᱟᱲ ᱫᱤ ᱯᱟᱨ ᱢᱩᱞᱟ ᱱᱤᱛ ᱚᱠᱛᱚ ᱫᱚ ᱤᱱᱟᱹ ᱠᱚᱜᱮ᱾ ᱟᱨ ᱚᱱᱟ ᱠᱚᱨᱚᱞᱟ ᱠᱚ ᱠᱚᱦᱚᱰᱟ ᱞᱟᱹᱣ ᱚᱱᱟ ᱠᱚᱠᱚ ᱨᱚᱦᱚᱭ ᱛᱟᱦᱮᱱ᱾
ᱛᱟᱦᱚᱞᱮ ᱟᱵᱤᱱ ᱥᱮᱱ ᱚᱱᱮ ᱪᱮᱜ ᱞᱮᱠᱟ ᱤᱥᱠᱩᱞ ᱠᱚᱞᱮᱡᱽ ᱠᱚ ᱥᱩᱨ ᱥᱩᱯᱩᱨ ᱨᱮ ᱢᱮᱱᱟᱜ ᱟᱠᱟᱜ ᱜᱮᱭᱟ ᱥᱮ ᱵᱟᱝ?
ᱤᱥᱠᱩᱞ ᱠᱚᱞᱮᱡᱽ ᱫᱚ ᱥᱠᱩᱞ ᱫᱚ ᱱᱟᱜ ᱠᱷᱟᱱ ᱠᱟᱹᱴᱤᱡ ᱥᱩᱨ ᱨᱮ ᱢᱮᱱᱟᱜ-ᱟ, ᱢᱮᱱᱠᱷᱟᱱ ᱠᱚᱞᱮᱡᱽ ᱛᱚ ᱥᱟᱺᱜᱤᱧ ᱧᱚᱜ ᱜᱮᱭᱟ ᱥᱟᱺᱜᱤᱧ ᱢᱤᱱᱥ ᱥᱮ ᱢᱟᱱᱮ ᱵᱤᱥ ᱯᱚᱪᱤᱥ ᱠᱤᱢᱤ ᱫᱚ ᱦᱩᱭᱩᱜ-ᱟ᱾
ᱟᱨ ᱚᱱᱠᱟ ᱵᱟᱥ ᱥᱴᱮᱥᱚᱱ ᱠᱤᱝᱵᱟ ᱚᱱᱠᱟ ᱢᱮᱱ ᱨᱟᱥᱛᱟ ᱠᱚ
ᱦᱳᱭ, ᱚᱱᱟ ᱫᱚ ᱥᱩᱵᱤᱫᱟ ᱜᱮᱭᱟ, ᱪᱮᱫᱟᱜ ᱥᱮ ᱚᱱᱟ ᱫᱚ ᱫᱩᱣᱟᱹᱨ ᱨᱮ ᱨᱮ ᱚᱰᱚᱠ ᱞᱮᱱᱠᱷᱟᱱ ᱜᱮ ᱟᱞᱮᱭᱟᱜ ᱠᱩᱞᱦᱤ ᱛᱮᱜᱮ ᱜᱟᱹᱰᱤ ᱪᱟᱞᱟᱜ-ᱟ᱾
ᱟᱫᱚ ᱛᱟᱞᱮ ᱯᱚᱵᱞᱮᱢ ᱵᱟᱝ ᱦᱩᱭᱩᱜ ᱛᱟᱵᱤᱱᱟ ᱡᱟᱦᱟᱸᱱᱟᱜ ᱾
ᱵᱟᱝ ᱚᱱᱟ ᱨᱮᱭᱟᱜ ᱫᱚ ᱵᱟᱝ ᱦᱩᱭᱩᱜ-ᱟ᱾ ᱵᱟᱹᱲᱤᱡ ᱞᱮᱱ ᱛᱟᱦᱮᱱᱟ, ᱩᱱ ᱚᱠᱛᱚ ᱫᱚ ᱠᱟᱹᱴᱤᱡ ᱜᱟᱰᱤ ᱠᱚᱫᱚ ᱵᱟᱝ ᱦᱤᱡᱩᱜ ᱠᱟᱱ ᱛᱟᱦᱮᱱᱟ ᱟᱨ ᱟᱵᱟᱨ ᱠᱚ ᱡᱩᱛ ᱠᱟᱜ-ᱟ, ᱢᱤᱫᱡᱚᱠᱷᱟᱜ᱾ ᱱᱮᱛᱟᱨ ᱜᱮ ᱟᱫᱚ ᱚᱱᱟᱛᱮ ᱱᱤᱛᱚᱜ ᱫᱚ ᱟᱨᱦᱚ ᱵᱟᱹᱭ ᱵᱟᱹᱲᱛᱤ ᱟᱠᱟᱱᱟ ᱜᱟᱹᱰᱤ ᱠᱚ᱾
ᱟᱫᱚ ᱚᱱᱟᱛᱮ ᱡᱟᱦᱟ ᱥᱮᱫ ᱥᱮᱱᱚᱜ ᱨᱮᱭᱟᱜ ᱜᱟᱰᱤ ᱛᱮ ᱫᱚ᱾ ᱩᱱᱟᱹᱜ ᱤᱭᱟᱹ ᱫᱚ ᱵᱟᱝ ᱦᱩᱭᱩᱜ ᱠᱟᱱᱟ ᱚᱱᱟ ᱫᱚ ᱠᱟᱴᱤᱡ ᱥᱩᱵᱤᱫᱟ ᱜᱮᱛᱟ ᱞᱮᱭᱟ ᱢᱮᱱ ᱠᱷᱟᱱ ᱮᱴᱟᱜᱟᱜ ᱠᱚ ᱵᱟᱡᱟᱨ ᱠᱚ ᱠᱟᱴᱤᱡ ᱥᱟᱹᱜᱤᱧ ᱧᱚᱜ ᱜᱮᱭᱟ ᱵᱟᱡᱟᱨ ᱢᱟᱱᱮ ᱡᱟᱦᱟᱱᱟᱜ ᱠᱟᱹᱴᱤᱡ ᱥᱟᱹᱴᱤᱡ ᱡᱟᱦᱟᱱᱟᱜ ᱠᱤᱨᱤᱧ ᱚᱱᱠᱟᱱᱟᱜ ᱫᱚ ᱵᱟᱝ ᱛᱚᱵᱮ ᱡᱟᱦᱟᱱᱟᱜ ᱢᱟᱨᱟᱝ ᱡᱩᱫᱤ ᱠᱤᱨᱤᱧ ᱦᱩᱭᱩᱜ-ᱟ ᱛᱟᱦᱚᱞᱮ ᱠᱷᱟᱱ ᱫᱚ ᱢᱱᱟᱮ ᱢᱤᱫ ᱜᱷᱟᱱᱴᱟ ᱜᱟᱱ ᱪᱟᱞᱟᱜ ᱞᱟᱜᱟᱣ ᱞᱮᱭᱟ᱾
ᱛᱟᱦᱞᱮ ᱮᱠᱷᱚᱱ ᱫᱚ ᱚᱞᱚᱜ ᱠᱟᱱᱟᱵᱤᱱ ᱥᱮ ᱡᱟᱦᱟᱱᱟᱜ ᱠᱳᱱᱳ ᱡᱚᱵ ᱢᱚᱵ ᱵᱤᱱ ᱠᱚᱨᱟᱣ ᱮᱫᱟ?
ᱵᱟᱝᱜᱮ ᱱᱤᱛ ᱫᱚ ᱚᱞᱚᱜ ᱫᱚ ᱵᱟᱝ ᱮ ᱯᱨᱟᱭᱵᱷᱮᱴ ᱨᱮ ᱯᱟᱲᱦᱟᱣ ᱠᱚ ᱦᱩᱭᱩᱜ-ᱟ᱾ ᱡᱚᱛᱚ ᱵᱚᱱᱫ ᱞᱮᱠᱟᱱᱟ᱾
ᱦᱩᱸ᱾
ᱟᱵᱤᱱ ᱫᱚ?
ᱤᱧ ᱫᱚ ᱮᱠᱷᱚᱱᱳ ᱚᱞᱚᱜ ᱠᱚᱦᱚ ᱪᱟᱞᱟᱜ ᱠᱟᱱ ᱜᱮᱛᱟᱞᱤᱧ ᱜᱮᱭᱟ᱾
ᱚᱻ᱾ ᱪᱤᱜ ᱨᱤᱵᱤᱱ ᱚᱞᱚᱜ ᱠᱟᱱ ᱛᱮ?
ᱢᱚᱭ ᱴᱩᱭᱮᱞᱯᱷ᱾
ᱳ᱾ ᱵᱷᱟᱜᱮ ᱠᱟᱛᱷᱟ᱾
ᱛᱟᱦᱚᱞᱮ ᱟᱵᱤᱱ ᱫᱚ ᱛᱤᱱᱟᱹᱜ ᱴᱟ ᱵᱤᱱ ᱚᱞᱚᱜ ᱠᱟᱱᱟ ᱛᱟᱦᱟᱞᱮ?
ᱪᱮᱜ ᱪᱚᱝ?
ᱛᱤᱱᱟᱹᱜ ᱴᱟ ᱵᱤᱱ ᱚᱞᱚᱜ ᱠᱟᱱᱟ ᱛᱟᱦᱟᱞᱮ?
ᱦᱮᱞᱳ?
ᱫᱟᱹᱭ ᱟᱵᱤᱱ ᱫᱚ ᱛᱤᱱᱟᱹᱜ ᱴᱟ ᱵᱤᱱ ᱚᱞᱚᱜ ᱠᱟᱱᱟ?
ᱟᱞᱤᱧ ᱦᱚ ᱡᱟᱹᱥᱛᱤ ᱫᱚ ᱵᱟᱝᱟ ᱢᱮᱱᱫᱚ ᱳᱭ ᱠᱚᱞᱮᱡᱽ ᱛᱚᱠ ᱟᱨ ᱚᱱᱟ ᱯᱚᱨᱮ ᱚᱱᱟ ᱡᱟᱦᱟ ᱯᱨᱟᱭᱢᱟᱨᱤ ᱨᱮᱭᱟᱜ ᱰᱤᱭᱮᱞᱮᱵ ᱢᱚᱬᱮ ᱵᱚᱪᱷᱚᱨ ᱨᱮᱭᱟᱜ ᱠᱳᱨᱥ ᱤᱱᱟᱹᱛᱚᱠ ᱜᱮ ᱟᱫᱚ ᱵᱟᱞᱤᱧ ᱯᱟᱲᱦᱟᱣ
ᱵᱩᱝᱠᱤ ᱟᱵᱤᱱᱟᱜ ᱚᱱᱮ ᱴᱤᱣᱩᱥᱮᱱ ᱨᱮ ᱛᱤᱱᱟᱹᱜ ᱜᱟᱱ ᱜᱤᱫᱽᱨᱟᱹ ᱵᱤᱱ ᱯᱟᱲᱦᱟᱣ ᱠᱚᱜᱮᱭᱟ ᱪᱮᱫᱞᱮᱠᱟ ᱟᱨᱠᱤ ᱛᱤᱱᱟᱹᱜ ᱥᱮᱨᱱᱤ ᱠᱚ ᱚᱱᱠᱟ ᱜᱮᱡ ᱞᱟᱹᱭ ᱞᱮᱠᱷᱟᱱ ᱫᱚ
ᱚᱱᱠᱟ ᱜᱤᱫᱽᱨᱟᱹ ᱫᱚ ᱡᱟᱹᱥᱛᱤ ᱫᱚ ᱠᱷᱩᱵᱽ ᱮᱠᱴᱟ ᱫᱚ ᱵᱟᱹᱱᱩᱜ ᱠᱚᱣᱟ ᱟᱨ ᱢᱤᱫᱴᱮᱱ ᱯᱨᱟᱭᱵᱷᱮᱴ ᱤᱥᱠᱩᱞ ᱞᱤᱧ ᱪᱟᱞᱟᱜ ᱛᱟᱦᱮᱱᱟ ᱥᱮᱛᱟᱜ ᱵᱮᱞᱟ ᱚᱸᱰᱮ ᱫᱚ ᱡᱟᱥ ᱛᱤ ᱜᱮ ᱢᱮᱱᱟᱜ ᱠᱟᱫ ᱠᱚᱣᱟ ᱚᱸᱰᱮ ᱦᱚᱸ ᱢᱟᱱᱮ ᱯᱷᱟᱭᱤᱵ ᱠᱷᱚᱡ ᱱᱟᱭᱤᱱ ᱚᱵᱫᱤ ᱦᱟᱛᱟᱣ ᱛᱟᱠᱚᱣᱟᱞᱤᱧ ᱠᱞᱟᱥ ᱛᱚ ᱚᱠᱟ ᱜᱷᱟᱹᱲᱤᱡ ᱫᱚ ᱢᱟᱱᱮ ᱵᱷᱤᱱᱟᱹ ᱵᱷᱤᱱᱟᱹ ᱥᱟᱵᱡᱮᱠᱴ ᱠᱚ ᱮᱢᱟ ᱞᱤᱧᱟ ᱚᱠᱟ ᱜᱷᱟᱹᱲᱤᱡ ᱫᱚ ᱟᱨᱚ ᱢᱤᱫᱴᱮᱱ ᱜᱮᱠᱚ ᱮᱢᱟ ᱞᱤᱧᱟᱹ ᱢᱟᱱᱮ ᱚᱸᱰᱮ ᱡᱩᱫᱤ ᱴᱤᱪᱟᱨ ᱠᱚ ᱜᱷᱟᱹᱴᱛᱤᱜᱼᱟ ᱮᱸᱰᱮ ᱠᱷᱟᱱ ᱫᱚ ᱟᱞᱤᱧ ᱚᱱᱟ ᱡᱟᱭᱜᱟ ᱨᱮᱠᱚ ᱮᱢᱟᱜ ᱞᱤᱧ ᱜᱮ
ᱟᱨ ᱟᱹᱛᱩ ᱨᱮᱫᱚ ᱟᱹᱛᱩ ᱨᱮᱱ ᱡᱟᱦᱟ ᱛᱤᱱᱟᱹᱜ ᱢᱮᱱᱟᱜ ᱠᱚᱣᱟ ᱟᱨ ᱥᱩᱨ ᱥᱩᱯᱩᱨ ᱠᱚᱨᱮᱱ ᱢᱮᱱᱟᱜ ᱠᱚᱣᱟ ᱦᱮ ᱦᱩᱭᱩᱜ ᱟᱠᱚ ᱯᱚᱪᱤᱥ ᱛᱤᱨᱤᱥ ᱴᱤ ᱜᱟᱱ ᱫᱚᱠᱚ ᱦᱩᱭᱩᱜᱼᱟ᱾
ᱵᱳ ᱟᱹᱵᱤᱱ ᱩᱱᱠᱩ ᱡᱟᱦᱟᱸᱭ ᱩᱱᱠᱩ ᱯᱷᱟᱭᱤᱵ ᱠᱚ ᱠᱤᱢᱵᱟ ᱥᱤᱠᱥ ᱠᱚ ᱩᱱᱠᱩᱣᱟᱜ ᱟᱨᱠᱤ ᱯᱚᱭᱥᱟ ᱠᱚ ᱪᱮᱫ ᱞᱮᱠᱟ ᱵᱤᱱ ᱦᱟᱛᱟᱣ ᱜᱮᱭᱟ
ᱯᱚᱭᱥᱟ ᱫᱚ ᱟᱹᱞᱤᱧ ᱫᱚ ᱟᱛᱩ ᱨᱮᱱ ᱛᱚ ᱵᱟᱞᱤᱧ ᱰᱤᱢᱟᱱᱰ ᱠᱟᱫᱟ ᱯᱚᱛᱷᱚᱢ ᱫᱚ ᱟᱠᱚ ᱡᱟᱦᱟ ᱞᱮᱠᱟ ᱠᱚ ᱮᱢ ᱠᱟᱫᱟ ᱛᱚ ᱟᱠ ᱠᱩ ᱜᱮᱠᱚ ᱮᱢ ᱠᱟᱫᱟ ᱟᱲᱟᱭ ᱥᱚ ᱠᱟᱛᱮᱫ ᱟᱫᱚ ᱚᱱᱟ ᱤᱧ ᱦᱤᱥᱟᱹᱵᱽᱼᱼ ᱛᱮᱜᱮ ᱟᱹᱞᱤᱧ ᱫᱚ ᱵᱟᱝᱞᱤᱧ ᱢᱮᱱ ᱠᱟᱜ ᱠᱚᱣᱟ ᱱᱟᱠᱷᱟᱱ ᱛᱤᱱᱟᱹᱜ ᱥᱮ ᱛᱤᱱᱟᱹᱜ᱾
ᱟᱫᱽ ᱡᱚᱛᱚ ᱦᱮᱸ ᱡᱚᱛᱚ ᱡᱟᱭᱜᱟ ᱨᱮᱛᱚ ᱥᱚᱢᱟᱱ ᱛᱚ ᱵᱟᱝ ᱠᱤ ᱼᱼ ᱠᱤᱪᱷᱩ ᱠᱤᱪᱷᱩ ᱡᱟᱭᱜᱟ ᱨᱮᱫᱚ ᱵᱤᱥᱤ ᱦᱮᱸ ᱱᱚᱝᱠᱟ ᱵᱮᱯᱟᱨ ᱢᱮᱱᱟᱜ ᱠᱟᱜ ᱜᱮᱭᱟ ᱾
ᱟᱫᱚ ᱟᱹᱞᱤᱧ ᱦᱚᱸ ᱵᱟᱹᱞᱤᱧ ᱢᱮᱱ ᱠᱟᱣᱟᱫ ᱠᱚᱣᱟ ᱪᱮᱜ ᱜᱮ ᱚᱱᱟ ᱵᱮᱯᱟᱨ ᱛᱮᱫᱚ ᱡᱮ ᱵᱟᱹᱲᱛᱤ ᱞᱟᱜᱟᱜ-ᱟ ᱥᱮ ᱵᱟᱝ᱾ ᱚᱸᱫᱽ ᱟᱫᱚᱼᱼ ᱟᱹᱛᱩ ᱨᱮᱭᱟᱜ ᱵᱮᱯᱟᱨ ᱟᱨ ᱠᱟᱹᱢᱤ ᱦᱚᱸ ᱚᱲᱟᱜ ᱨᱮᱭᱟᱜ ᱡᱷᱚᱛᱚ ᱱᱟᱜᱼᱼ ᱯᱷᱤᱨ ᱢᱤᱫᱴᱮᱱ ᱴᱟᱭᱤᱢ ᱚᱰᱚᱠ ᱠᱟᱛᱮᱜ᱾
ᱟᱹᱞᱤᱧ ᱫᱚ ᱤᱱᱟᱹ ᱜᱮᱞᱤᱧ ᱢᱮᱱᱼᱼ ᱠᱟᱜ ᱠᱚᱣᱟ ᱡᱩᱫᱤ ᱚᱱᱟ ᱵᱚᱫᱚᱞ ᱛᱮ ᱟᱹᱞᱤᱧ ᱡᱟᱦᱟᱸ ᱱᱟᱜ ᱠᱤᱪᱷᱩ ᱞᱤᱧ ᱮᱢ ᱫᱟᱲᱮᱭᱟᱠᱚᱣᱟ᱾ ᱤᱱᱟᱹ ᱜᱮ ᱢᱟᱨᱟᱝ ᱠᱟᱛᱷᱟ᱾
ᱟᱫᱚ ᱡᱩᱫᱤ ᱵᱟᱹᱲᱛᱤ ᱤᱫᱤ ᱭᱟᱠᱚ ᱩᱱᱫᱚ ᱧᱮᱞ ᱦᱩᱭᱩᱜ-ᱟ᱾
ᱦᱚᱸ ᱦᱚᱸ᱾
ᱤᱭᱟᱹ ᱯᱚᱨ ᱵᱟᱦᱨᱮ ᱨᱮᱱ ᱡᱟᱦᱟᱸ ᱵᱟᱡᱟᱨ ᱨᱮᱱ ᱜᱤᱫᱽᱨᱟᱹᱼᱼ ᱯᱟᱲᱦᱟᱣ ᱫᱚ ᱠᱟᱹᱴᱤᱡ ᱨᱮᱦᱚᱸᱼᱼ ᱥᱚᱦᱚᱡᱽ ᱢᱮᱱ ᱛᱮᱞᱤᱧ ᱢᱚᱱᱮᱭᱟ ᱢᱮᱱᱠᱷᱟᱱ ᱟᱹᱛᱩ ᱨᱮᱱ ᱫᱚ ᱱᱚᱝᱠᱟ ᱦᱚᱸ ᱜᱤᱫᱽᱨᱟᱹ ᱢᱮᱱᱟᱜ ᱠᱚᱣᱟ᱾ ᱡᱮ ᱥᱮᱵᱷᱮᱱ ᱮᱭᱤᱴ ᱨᱮᱱ ᱱᱟᱜ ᱠᱷᱟᱱ ᱟᱵᱮᱱ ᱵᱷᱟᱣᱮᱞ ᱠᱚᱱᱥᱮᱱᱮᱱᱴ ᱵᱮᱱ ᱥᱮᱬᱟ ᱣᱟᱠᱚ ᱠᱟᱱᱟ᱾ ᱩᱱ ᱚᱠᱛᱚ ᱩᱱᱠᱩ ᱨᱮᱰᱤᱝ ᱯᱟᱲᱦᱟᱣ ᱥᱮᱬᱟ ᱣᱟᱠᱚ ᱦᱩᱭᱩᱜ ᱠᱟᱱᱟ᱾
ᱦᱮᱸ᱾
ᱡᱷᱚᱛᱚ ᱫᱚ ᱥᱚᱢᱟᱱ ᱫᱚ ᱵᱟᱱᱩᱜ ᱠᱚᱣᱟ ᱥᱮ᱾
ᱦᱩᱸ ᱦᱩᱸ᱾
ᱚᱱᱟ ᱢᱟᱱᱮ ᱮᱴᱟᱜ ᱫᱚ ᱵᱟᱝ, ᱛᱚᱵᱮ ᱤᱝᱜᱞᱤᱥ ᱨᱮᱫᱚ ᱟᱹᱰᱤ ᱤᱭᱟᱹ ᱧᱚᱜ ᱜᱮᱭᱟ ᱠᱚ᱾
ᱟᱨ ᱛᱟᱦᱚᱞᱮ ᱪᱮᱜ ᱠᱚ ᱞᱟᱹᱭᱟ, ᱟᱹᱵᱤᱱ ᱥᱮᱜ ᱚᱱᱠᱟ ᱛᱟᱞᱤ‌ ᱠᱚ ᱵᱮᱞᱮᱜ ᱠᱟᱱᱟ ᱥᱮ ᱵᱟᱝ?
ᱦᱩᱸ ᱛᱟᱞᱮ ᱵᱮᱞᱤᱜ ᱠᱟᱱᱟ᱾
ᱛᱟᱞᱮ ᱯᱤᱴᱷᱟᱹᱭ ᱜᱮ ᱛᱟᱦᱮᱱᱟ ᱯᱮ?
ᱦᱮᱸ ᱯᱤᱴᱷᱟᱹ ᱵᱟᱲᱟ ᱦᱩᱭᱩᱜ ᱜᱮᱭᱟ᱾
ᱚᱻ᱾ ᱟᱞᱮ ᱫᱚ ᱩᱱᱟᱹᱜ ᱴᱟ ᱫᱚ ᱵᱟᱝ ᱢᱮᱱ ᱫᱟᱠᱚᱼᱼ ᱛᱤᱱᱟᱹᱜ ᱡᱷᱟᱢᱮᱞᱟ ᱭᱟ ᱚᱱᱟ᱾ ᱤᱭᱟᱹ ᱦᱩᱭᱩᱜ-ᱟ᱾ ᱜᱩᱲ ᱦᱩᱭᱩᱜ-ᱟ᱾ ᱟᱵᱟᱨ ᱚᱱᱟ ᱞᱚᱞᱚᱭ ᱦᱩᱭᱩᱜ-ᱟ᱾ ᱦᱮᱰᱮᱡ ᱠᱟᱛᱮᱜ ᱟᱵᱟᱨ ᱚᱱᱟ ᱤᱭᱟᱹᱼᱼ ᱛᱮᱜ ᱠᱚ ᱜᱤᱰᱤ ᱠᱟᱜ ᱦᱩᱭᱩᱜ-ᱟ᱾ ᱡᱷᱟᱢᱮᱞᱟ ᱠᱚ ᱵᱩᱡᱽ ᱛᱟᱦᱮᱱᱟ᱾ ᱟᱫᱚ ᱛᱤᱦᱤᱧ ᱜᱮ ᱚᱱᱟ ᱠᱟᱛᱷᱟ ᱦᱩᱭᱩᱜ ᱠᱟᱱ ᱛᱮᱦᱮᱱᱟ᱾ ᱟᱭᱳ ᱥᱟᱶᱛᱮ ᱡᱮ ᱵᱟᱝ ᱢᱟ, ᱛᱟᱞᱮ ᱯᱤᱴᱷᱟᱹᱭᱟ ᱵᱚᱱ ᱫᱚ ᱚᱠᱟ ᱨᱮ ᱢᱮᱱᱟᱜ-ᱟ᱾ ᱛᱟᱦᱚᱞᱮ ᱢᱮᱛᱟᱭ ᱠᱟᱹᱱᱟᱹᱧ, ᱡᱮ ᱚᱠᱟ ᱨᱮᱱᱟᱜ ᱥᱤᱵᱤᱞᱟ ᱟᱫᱚᱭ ᱢᱮᱱ ᱫᱟ ᱦᱮᱸ ᱟᱵᱚᱣᱟᱜ ᱚᱱᱟᱼᱼ ᱜᱟᱹᱰᱭᱟᱹ ᱟᱲᱮ ᱨᱮᱭᱟᱜ ᱜᱮ ᱵᱷᱟᱹᱞᱤ ᱥᱤᱵᱤᱞᱟ, ᱟᱫᱩᱧᱱ ᱫᱷᱩᱨ ᱚᱱᱟ ᱫᱚ ᱵᱟᱝ ᱥᱤᱵᱤᱞᱟ᱾ ᱤᱧ ᱫᱚ ᱚᱠᱚᱭ ᱟᱵᱟᱨᱮ ᱜᱩᱲᱟ, ᱟᱢᱮᱢ ᱜᱩᱲᱟ ᱛᱟᱦᱚᱞᱮ ᱠᱷᱟᱱᱤᱧ ᱯᱤᱴᱷᱟᱹ ᱠᱟᱛᱮᱜ ᱤᱧ ᱠᱷᱟᱣᱟᱣ ᱯᱮᱭᱟ᱾
ᱟᱨ ᱵᱟᱝ ᱫᱚ ᱵᱟᱡᱟᱨ ᱨᱮ ᱠᱤᱨᱤᱧ ᱛᱮ ᱧᱟᱢᱚᱜ ᱜᱮᱭᱟ ᱛᱚ᱾
ᱦᱚᱭ ᱠᱤᱨᱤᱧ ᱛᱮᱫᱚ ᱧᱟᱢᱚᱜ ᱜᱮᱭᱟ᱾ ᱵᱟ ᱟᱫᱚ, ᱟᱞᱮ ᱫᱚ ᱡᱟᱹᱥᱛᱤ ᱜᱮ ᱛᱟᱞᱮ ᱫᱟᱨᱮ ᱢᱮᱱᱟᱜ-ᱟ᱾ ᱛᱤᱱᱟᱹᱜ ᱠᱤᱱ ᱠᱤᱨᱤᱝ-ᱟ᱾
ᱦᱩᱸ ᱦᱩᱸ᱾
ᱵᱟᱡᱟᱨ ᱨᱮᱢᱟ ᱦᱟᱸᱜ ᱛᱤᱱᱟᱹᱜ ᱫᱤᱱ ᱠᱚᱨᱮ ᱱᱟᱜ ᱠᱚ ᱫᱚᱦᱚ ᱠᱟᱜ-ᱟ᱾ ᱚᱱᱟ ᱠᱚ ᱟᱹᱠᱨᱤᱧᱟ᱾
ᱦᱩᱸ ᱦᱩᱸ ᱦᱩᱸ ᱟᱯᱮ ᱚᱱᱛᱮ ᱯᱩᱴᱠᱟᱹ ᱠᱚᱠᱚ ᱡᱟᱱᱟᱢᱚᱜ ᱠᱟᱱᱟ ᱜᱮᱭᱟ ᱥᱮ ᱵᱟᱝ?
ᱦᱮᱸ ᱯᱩᱴᱠᱟᱹ ᱵᱟᱝ ᱯᱩᱴᱠᱟᱹ ᱛᱮ‌ᱜ ᱚᱢᱚᱱᱚᱜ ᱠᱟᱱ ᱛᱟᱦᱮᱱᱟ ᱠᱚ, ᱢᱮᱱᱠᱷᱟᱱ ᱱᱤᱛᱚᱜ ᱫᱚ ᱯᱩᱴᱠᱟᱹ ᱫᱚ ᱪᱟᱵᱟᱣ ᱩᱛᱟᱹᱨ ᱠᱟᱱ ᱜᱮᱭᱟ᱾
ᱯᱟᱹᱦᱤᱞ ᱫᱚ ᱠᱚ ᱛᱟᱦᱮᱸ ᱠᱟᱱᱟ᱾ ᱢᱮᱱᱠᱷᱟᱱ ᱱᱤᱛ ᱫᱚ ᱯᱩᱴᱠᱟᱹ ᱧᱮᱞ ᱡᱚᱝ ᱞᱮᱠᱟ ᱦᱚᱸ ᱵᱟᱹᱱᱩᱜ ᱠᱚᱣᱟ᱾ ᱯᱮ ᱥᱮ ᱢᱮᱱᱟᱜ ᱠᱟᱫ ᱠᱚᱜᱮᱭᱟ ᱚᱻ ᱵᱷᱟᱜᱤ ᱠᱟᱛᱷᱟ ᱠᱟᱱ᱾
ᱯᱩᱴᱠᱟᱹ ᱫᱚ ᱪᱟᱵᱟ ᱩᱛᱟᱹᱨ ᱟᱠᱟᱱ ᱜᱮᱭᱟ ᱠᱚ, ᱟᱞᱮ ᱡᱚᱠᱷᱚᱱ ᱜᱤᱫᱽᱨᱟᱹ ᱛᱟᱦᱮᱸ ᱠᱟᱱᱟᱞᱮ ᱩᱱ ᱚᱠᱛᱚ᱾ ᱚᱢᱚᱱᱚᱜ ᱠᱟᱱ ᱛᱟᱦᱮᱸᱱᱟ ᱠᱚ, ᱟᱨ ᱱᱚᱣᱟ ᱫᱟᱜᱟᱭ ᱩᱱ ᱨᱮ ᱫᱚ ᱢᱟᱱᱮ ᱦᱟᱥᱟ ᱠᱚᱦᱚᱸ ᱥᱚᱨᱟᱜ ᱠᱟᱱ ᱛᱟ ᱛᱷᱟᱭᱱᱟ ᱥᱮ ᱟᱫᱚ ᱧᱮᱞ ᱧᱟᱢᱚᱜ ᱠᱟᱱ ᱛᱟᱦᱮᱸᱱ᱾
ᱦᱟ ᱞᱟᱭᱮᱫ ᱠᱚ ᱛᱟᱦᱮᱱ ᱠᱟᱱᱟᱞᱮ ᱢᱮᱱᱠᱷᱟᱱ ᱱᱮᱛᱟᱨ ᱫᱚ᱾ ᱵᱟᱹᱱᱩᱜ ᱠᱚᱜᱮᱭᱟ ᱚᱱᱠᱟᱱᱟᱜ ᱡᱟᱦᱮᱨ ᱨᱮᱭᱟᱜ ᱡᱟᱦᱟᱱᱟᱜ ᱩᱫ ᱠᱚᱦᱚᱸ ᱚᱱᱠᱟᱱᱟᱜ ᱫᱚ ᱵᱟᱹᱱᱩᱜᱼᱟ᱾ ᱢᱤᱜ ᱵᱟᱨ ᱚᱢᱚᱱᱚᱜ ᱠᱟᱱᱟ᱾
ᱠᱟᱹᱪᱤᱡ ᱩᱫ ᱠᱚ ᱡᱟᱱᱟᱢᱚᱜ ᱠᱟᱱ ᱜᱮᱭᱟ ᱚᱱᱟ ᱵᱩᱞᱩᱝ ᱩᱫ ᱠᱚ, ᱠᱤᱢᱵᱟ ᱵᱟᱨ
ᱦᱮᱸ᱾ ᱚᱱᱟ ᱩᱫ ᱠᱚ ᱫᱚ ᱚᱢᱚᱱᱚᱜ ᱠᱟᱱ ᱜᱮᱭᱟ᱾ ᱟᱨ ᱚᱱᱟ ᱞᱟᱹᱴᱩᱭᱟᱜ ᱫᱚ ᱱᱟᱜᱠᱷᱟᱱ ᱟᱹᱣᱨᱤᱭᱟᱜᱼᱟ ᱡᱟᱦᱟᱸ ᱚᱛ ᱢᱚᱛᱟᱢ ᱳᱫ ᱥᱮ ᱪᱮᱫ ᱠᱚ ᱢᱮᱛᱟᱜᱼᱟ᱾
ᱚᱱᱟ ᱫᱚ ᱟᱹᱣᱨᱤᱭᱟᱜ-ᱟ᱾
ᱯᱷᱩᱴᱠᱟᱹ ᱫᱩ, ᱛᱤᱱᱟᱹᱜ ᱡᱟᱹᱥᱛᱤ ᱜᱮ ᱠᱚ ᱧᱟᱢᱚᱜ ᱠᱟᱱ ᱛᱮ?
ᱡᱟᱹᱥᱛᱤ ᱜᱮ ᱠᱚ ᱧᱟᱢᱚᱜ ᱠᱟᱱ ᱛᱮᱱ ᱱᱤᱭᱟᱹ ᱜᱷᱟᱹᱲᱤᱡ ᱫᱚ ᱠᱚᱢ ᱦᱟᱛᱟᱲ ᱠᱟᱱᱟ ᱾
ᱟᱞᱮ ᱫᱚ ᱡᱟᱹᱥᱛᱤ ᱫᱚ ᱵᱟᱝ ᱧᱟᱢᱚᱜ ᱠᱟᱱ ᱛᱟᱦᱮᱸ ᱱᱟᱠᱚ ᱩᱱ ᱚᱠᱛᱚ ᱫᱚ᱾ ᱢᱮᱱᱠᱷᱟᱱ ᱱᱮᱛᱟᱨ ᱫᱚ ᱱᱮᱛ ᱛᱟᱨ ᱢᱟᱱᱮ ᱪᱟᱵᱟ ᱞᱮᱠᱟ ᱜᱮ ᱱᱮᱛᱟᱨ ᱫᱚ᱾ ᱧᱮᱞ ᱦᱚᱸ ᱵᱟᱠᱚ ᱧᱮᱞᱚᱜ ᱵᱟᱲᱟᱜ ᱠᱟᱱᱟ ᱢᱤᱜᱴᱮᱱ ᱦᱚᱸ ᱪᱤᱠᱟ ᱛᱮᱠᱚ ᱪᱟᱵᱟᱣ ᱠᱟᱱᱟ᱾ ᱵᱟᱲᱟᱭ ᱵᱟᱹᱱᱩᱜᱼᱟ ᱢᱮᱱᱠᱷᱟᱱ ᱵᱟᱹᱱᱩᱜ ᱠᱚᱣᱟ᱾
ᱟᱹᱵᱤᱱ ᱥᱮᱫ ᱚᱱᱠᱟ ᱪᱮᱜ ᱞᱮᱠᱟ ᱥᱟᱨᱡᱚᱢ ᱵᱤᱨ ᱠᱚ ᱢᱮᱱᱟᱜ ᱟᱠᱟᱫ ᱜᱮᱭᱟ ᱥᱮ ᱵᱟᱝ ᱥᱩᱨ ᱥᱩᱯᱩᱨ ᱨᱮ?
ᱵᱟᱝ ᱥᱟᱨᱡᱚᱢ ᱵᱤᱨ ᱫᱚ ᱵᱟᱹᱱᱩᱜᱼᱟ᱾ ᱟᱞᱮᱭᱟᱜ ᱥᱟᱨᱡᱚᱢ ᱵᱚᱞᱛᱮ ᱫᱚ ᱢᱮᱱᱟᱜᱼᱟ ᱾ ᱡᱟᱦᱟᱸᱨᱮ ᱡᱟᱦᱮᱨ ᱠᱟᱱᱟ ᱤᱱᱟᱹ ᱥᱩᱢᱩᱝ ᱨᱮ ᱜᱮ ᱥᱟᱨᱡᱚᱢ ᱫᱟᱨᱮ ᱫᱚ ᱢᱮᱱᱟᱜᱼᱟ᱾ ᱟᱨ ᱵᱟᱹᱠᱤ ᱫᱚ ᱮᱴᱟᱜ ᱫᱟᱨᱮ ᱪᱮᱜ ᱠᱚ ᱫᱟ ᱟᱠᱟᱥᱢᱚᱱᱤ ᱪᱮᱜ ᱠᱚᱠᱚ ᱢᱮᱛᱟᱜᱼᱟ ᱵᱟᱝ ᱚᱱᱱᱟ ᱫᱟᱨᱮ ᱠᱚ ᱢᱮᱱᱟᱜᱼᱟ᱾
ᱟᱨ ᱥᱩᱨ ᱥᱩᱯᱩᱨ ᱨᱮ ᱚᱱᱠᱟ ᱥᱟᱨᱡᱚᱢ ᱵᱤᱨ ᱠᱚ ᱚᱝᱠᱟ ᱟᱫᱚ ᱵᱟᱹᱱᱩᱜ ᱟᱠᱟᱫ ᱜᱮᱭᱟ ᱵᱤᱨ?
ᱵᱟᱹᱱᱩᱜ ᱜᱮᱭᱟ᱾ ᱚᱱᱟ ᱥᱟᱨᱡᱚᱢ ᱵᱤᱨ ᱦᱚᱸ ᱢᱮᱱᱟᱜᱼᱟ ᱚᱱᱟ ᱵᱤᱥ ᱵᱤᱥ ᱯᱚᱸᱪᱤᱥ ᱠᱤᱢᱤ᱾ ᱤᱱᱟᱹᱜ ᱜᱮ ᱥᱟᱺᱜᱤᱧ ᱨᱮ᱾
ᱵᱟᱡᱟᱨ ᱮᱞᱟᱠᱟ ᱨᱮ ᱜᱮ ᱢᱮᱱᱟᱜ ᱟᱠᱟᱜ ᱜᱤᱱᱟ ᱥᱟᱵ ᱫᱟᱲᱮ ᱾
ᱦᱮᱸ, ᱵᱟᱡᱟᱨ ᱫᱚ ᱩᱱᱟᱹᱜ ᱵᱟᱝ-ᱟ᱾ ᱢᱮᱱᱠᱷᱟᱱ ᱾ ᱫᱚᱢᱮ ᱢᱟᱱᱮ ᱩᱱᱟᱹᱜ ᱫᱚ ᱵᱟᱝ ᱢᱟᱡᱷᱟ ᱢᱟᱡᱷᱮ ᱨᱮ ᱞᱮ ᱯᱟᱲᱟᱜᱼᱟ᱾
ᱦᱩᱸ,
ᱫᱚᱢᱮ ᱥᱟᱺᱜᱤᱧ ᱦᱚᱸ ᱵᱟᱝ ᱵᱟᱨᱭᱟ ᱵᱟᱡᱟᱨ ᱾ ᱛᱟᱞᱟ ᱨᱮ ᱟᱞᱮ ᱢᱮᱱᱟᱜ ᱞᱮᱭᱟ᱾ ᱚᱱᱟ ᱠᱷᱚᱱ ᱢᱟᱱᱮ ᱢᱮᱱ ᱨᱳᱰ ᱨᱮᱭᱟᱜ ᱯᱨᱟᱭ ᱛᱤᱱ ᱠᱤᱢᱤ ᱜᱟᱱ ᱥᱟᱺᱜᱤᱧᱚᱜᱼᱟ᱾
ᱛᱚᱵᱮ ᱜᱟᱹᱰᱤ ᱪᱟᱞᱟᱜᱼᱟ ᱮᱠ ᱜᱷᱟᱱᱴᱟ ᱮᱠ ᱜᱷᱟᱱᱴᱟ ᱦᱮᱸ ᱮᱠ ᱜᱷᱟᱱᱴᱟ ᱜᱮ ᱞᱟᱜᱟᱜᱼᱟ᱾ ᱜᱷᱟᱱᱴᱟ ᱪᱟᱞᱞᱤᱥ ᱢᱤᱱᱤᱴ ᱾
ᱡᱟᱦᱟᱸ ᱥᱮᱫ ᱪᱟᱞᱟᱣ ᱨᱮᱱᱟᱜ ᱫᱚ ᱠᱳᱱᱳ ᱯᱨᱚᱵᱞᱮᱢ ᱫᱚ ᱵᱟᱹᱱᱩᱜ ᱠᱟᱫ ᱜᱮᱭᱟ ᱫᱚ ᱾
ᱵᱟᱝ ᱵᱟ ᱵᱟ ᱚᱱᱟ ᱱᱟᱜ ᱫᱚ ᱜᱟᱹᱰᱤ ᱢᱮᱱᱟᱜ ᱟᱠᱟᱫᱟ ᱡᱟᱦᱟᱸ ᱛᱮ ᱪᱟᱞᱟᱜ ᱦᱚᱸ᱾ ᱯᱟᱹᱦᱤᱞ ᱚᱠᱛᱚ ᱫᱚ ᱪᱮᱞᱠᱟ ᱥᱟᱭᱠᱮᱞ ᱛᱮ ᱪᱟᱞᱟᱜ ᱦᱳᱭᱳᱜ ᱠᱟᱱ ᱛᱟᱦᱮᱸᱱᱟ ᱢᱮᱱᱠᱷᱟᱱ ᱜᱟᱹᱰᱤ ᱦᱳᱭ ᱠᱟᱛᱮᱫ ᱥᱟᱭᱠᱮᱞ ᱪᱟᱞᱟᱣ ᱦᱚᱸ ᱞᱟᱸᱜᱟ ᱜᱮ ᱟᱹᱭᱠᱟᱹᱜ ᱾
ᱛᱟᱞᱮ ᱧᱮᱞ ᱧᱮᱞ ᱛᱮ ᱚᱠᱛᱚ ᱠᱚ ᱦᱳᱭᱱᱟ ᱟᱵᱟᱨ ᱚᱱᱠᱟ ᱯᱚᱨᱮ ᱨᱚᱯᱚᱲ ᱦᱳᱭᱳᱜᱼᱟ᱾
ᱦᱳᱭ ᱢᱟ